ᱡᱚᱦᱟᱨ ᱜᱮ᱾
ᱦᱩᱸ ᱡᱚᱦᱟᱨ ᱡᱚᱦᱟᱨ᱾ ᱡᱚᱦᱟᱨ ᱜᱮ, ᱦᱩᱸ ᱱᱟᱯᱟᱭ ᱵᱟᱲᱟ ᱜᱮ᱾
ᱪᱮᱫ ᱠᱚ ᱪᱤᱠᱟᱹ ᱦᱩᱭᱩᱜ ᱠᱟᱱᱟ?
ᱟᱫᱚ ᱟᱹᱵᱤᱱ ᱫᱚ ᱪᱮᱫᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱵᱟᱲᱟ ᱜᱮ ᱱᱤᱛᱚᱜ ᱫᱚ ᱟᱯᱟᱛᱚᱛᱚ᱾
ᱟᱫᱚ ᱪᱮᱫ ᱵᱤᱱ ᱪᱤᱠᱟᱹᱭᱟ ᱚᱲᱟᱜ ᱨᱮᱜᱮ ᱦᱟᱥᱟ᱾
ᱦᱮᱸ ᱚᱲᱟᱜ ᱨᱮᱫᱚ ᱱᱤᱛᱚᱜ ᱫᱚ ᱪᱤᱠᱟᱹ ᱫᱚ ᱵᱟᱝ ᱠᱚᱞᱮᱡᱽ ᱥᱮᱱ ᱪᱟᱞᱟᱜ ᱦᱩᱭᱩᱜ-ᱟ᱾
ᱚ ᱠᱚᱞᱮᱡᱽ ᱮᱢ ᱯᱟᱲᱦᱟᱜ ᱠᱟᱱᱟ?
ᱦᱮᱸ ᱯᱟᱲᱦᱟᱣ ᱫᱚ ᱵᱟᱝ ᱱᱤᱛᱚᱜ ᱫᱚ ᱾
ᱚᱻ ᱴᱷᱤᱠ ᱜᱮᱭᱟ ᱛᱟᱦᱚᱞᱮ, ᱱᱟᱭ ᱛᱟᱦᱚᱞᱮ ᱱᱟᱯᱟᱭ ᱛᱮ ᱯᱟᱲᱦᱟᱜ ᱵᱤᱱ᱾
ᱦᱮᱸ
ᱦᱩᱸ ᱟᱵᱮᱱ ᱫᱚ ᱪᱮᱫ ᱠᱚᱵᱮᱱ ᱪᱤᱠᱟᱹᱭᱟ? ᱟᱹᱞᱤᱧ ᱫᱚ ᱚᱲᱟᱜ ᱨᱮᱜᱮ᱾
ᱳ
ᱚᱲᱟᱜ ᱠᱚᱨᱮ ᱱᱟᱯᱟᱭ ᱵᱟᱲᱟ ᱜᱮ?
ᱦᱩᱸ ᱚᱲᱟᱜ ᱨᱮ ᱱᱟᱭ ᱱᱟᱯᱟᱭ ᱜᱮ᱾ ᱟᱫᱚ ᱵᱟᱝᱟ ᱮᱠᱷᱚᱱ ᱫᱚ ᱵᱟᱝ ᱦᱩᱭ ᱠᱟᱱᱟ ᱚᱱᱟ ᱫᱚ ᱠᱟᱹᱡ ᱪᱩᱞᱩᱝ ᱟᱨ ᱠᱟᱹᱡ ᱯᱚᱨᱮ ᱦᱩᱭᱩᱜ-ᱟ᱾
ᱦᱮᱸ
ᱟᱫᱚ ᱛᱮᱦᱮᱱ ᱫᱚ ᱪᱮᱫ ᱛᱮᱵᱚᱱ ᱨᱚᱯᱚᱲᱟ ᱢᱟ᱾
ᱦᱮᱸᱻ ᱡᱚᱢ ᱠᱚ ᱱᱤᱭᱮ ᱜᱮ ᱟᱨ ᱪᱮᱫ?
ᱦᱚᱭ ᱡᱚᱢ ᱠᱚ ᱨᱮᱱᱟᱜ, ᱟᱪᱪᱷᱟ ᱛᱟᱦᱚᱞᱮ ᱟᱞᱮ ᱚᱱᱛᱮ ᱫᱚ ᱪᱮᱫ ᱪᱚᱢ ᱫᱚ ᱯᱷᱮᱵᱟᱨᱮᱴ ᱜᱮᱭᱟ ᱚᱱᱛᱮ ᱫᱚ?
ᱯᱷᱮᱵᱟᱨᱮᱴ ᱵᱚᱞᱛᱮ ᱫᱚ ᱱᱚᱛᱮ ᱫᱚ, ᱮᱢᱱᱤ ᱱᱚᱝᱠᱟ ᱟᱵᱚ ᱫᱚ ᱪᱮᱫ ᱵᱚᱱ ᱡᱚᱢ ᱵᱟᱲᱟᱭ, ᱮᱭ ᱟᱨᱠᱤ ᱫᱟᱜ ᱢᱟᱹᱲᱤ ᱠᱚᱜᱮ ᱪᱷᱟᱲᱟᱜ-ᱟ, ᱱᱚᱝᱠᱟ ᱯᱷᱮᱵᱟᱨᱮᱴ ᱫᱚ ᱵᱟᱡᱟᱨ ᱠᱚᱨᱮ ᱥᱮᱱ ᱵᱟᱲᱟ ᱦᱩᱭ ᱞᱮᱱᱠᱷᱟᱡ᱾ ᱛᱚ ᱮᱢᱱᱤ ᱪᱟᱣᱢᱤᱱ ᱟᱨᱠᱤ ᱟᱫᱟᱨᱥ ᱠᱤᱢᱵᱟ ᱰᱤᱢ ᱵᱷᱟᱡᱟ ᱚᱱᱟ ᱠᱚᱜᱮ᱾
ᱵᱟᱝᱟ ᱟᱛᱳ ᱠᱚᱨᱮ ᱛᱚ ᱢᱤᱫᱴᱮᱱ ᱡᱟᱭᱜᱟ ᱚᱠᱟ ᱟᱪᱪᱷᱟ ᱚᱸᱰᱮ ᱫᱚ ᱡᱟᱭᱜᱟ ᱠᱚ ᱵᱟᱹᱪᱩᱜ-ᱟ ᱡᱮ ᱚᱱᱟ ᱫᱚ ᱚᱱᱟ ᱡᱚᱢ ᱧᱟᱢᱚᱜ-ᱟ᱾ ᱯᱷᱮᱵᱟᱨ ᱤᱭᱟ. ᱯᱷᱮᱵᱟᱨᱮᱴ ᱜᱮᱭᱟ ᱚᱱᱟ ᱡᱟᱭᱜᱟ ᱴᱩᱠᱩ᱾
ᱵᱟ ᱵᱟ ᱤᱱᱠᱟ ᱡᱚᱢ ᱠᱚᱫᱚ ᱵᱟᱝ ᱧᱟᱢᱚᱜ-ᱟ᱾ ᱱᱚᱰᱮ ᱫᱟ. ᱢᱤ ᱢᱤᱫᱴᱤᱡ ᱫᱟᱲᱟᱱ ᱡᱟᱭᱜᱟ ᱢᱮᱱᱟᱜ-ᱟ, ᱟᱫᱚ ᱟᱞᱮ ᱥᱩᱨ ᱠᱚᱨᱮ ᱛᱚ ᱚᱱᱟ ᱫᱚ ᱞᱳᱠᱟᱞ ᱮᱞᱟᱠᱟ ᱧᱮᱞ ᱡᱟᱭᱜᱟ ᱟᱫᱚ ᱚᱠᱟᱨᱮᱢ ᱪᱟᱞᱟᱜ-ᱟ᱾
ᱚ ᱚ ᱟᱪᱪᱷᱟ, ᱟᱫᱚ ᱚᱱᱛᱮ ᱫᱚ ᱵᱤᱨᱭᱟᱱᱤ ᱠᱚ ᱵᱟᱝ ᱧᱟᱢᱚᱜ ᱜᱮᱭᱟ ᱾
ᱦᱮᱸ
ᱦᱮᱸ ᱚᱱᱛᱮ ᱫᱚ ᱵᱤᱨᱭᱟᱱᱤ ᱠᱚ ᱵᱟᱝ ᱧᱟᱢᱚᱜ ᱜᱮᱭᱟ ᱡᱚᱢ ᱟᱱᱟᱜ ᱠᱚ?
ᱦᱮᱸ ᱧᱟᱢ ᱫᱚ ᱧᱟᱢᱚᱜᱼᱟ ᱟᱫᱚ ᱵᱮᱥᱤ ᱫᱚ ᱵᱟᱝ ᱫᱚᱥ ᱠᱤᱞᱳᱢᱤᱴᱟᱨ ᱜᱟᱱ ᱪᱟᱞᱟᱜ ᱞᱟᱜᱟᱜᱼᱟ ᱟᱞᱮ ᱱᱚᱸᱰᱮ ᱠᱷᱚᱱᱟᱜ ᱵᱟᱡᱟᱨᱟ ᱟᱨᱠᱤ ᱾
ᱟᱪᱪᱷᱟ ᱟᱫᱚ ᱚᱱᱛᱮ ᱫᱚ ᱥᱩᱠᱨᱤ ᱠᱚ ᱡᱤᱞ ᱠᱚ ᱦᱟᱴ ᱠᱚ ᱵᱟᱹᱪᱩᱜᱼᱟ?
ᱢᱮᱱᱟᱜᱼᱟ ᱟᱫᱚ ᱱᱚᱰᱮ ᱮᱸ ᱵᱟᱨ ᱫᱤᱱ ᱦᱩᱭᱩᱜᱼᱟ, ᱢᱤᱫ ᱫᱤᱱ ᱵᱩᱫᱷᱚᱵᱟᱨ ᱟᱨ ᱢᱤᱫ ᱫᱤᱱ ᱥᱩᱠᱨᱚᱵᱟᱨ ᱾
ᱦᱚᱸ ᱟᱫᱚ ᱡᱤᱞ ᱯᱮ ᱟᱨᱠᱤ ᱥᱩᱠᱨᱤ ᱡᱤᱞ ᱠᱚ ᱟᱹᱠᱷᱨᱤᱧ ᱜᱮᱭᱟ ᱥᱮ ᱯᱤᱴᱷᱟᱹ ᱠᱟᱛᱮ
ᱵᱟ ᱵᱟ ᱟᱹᱠᱷᱨᱤᱧ ᱠᱮᱫᱚ ᱵᱟ ᱾ ᱦᱟᱛᱟᱣ ᱟᱹᱜᱩ ᱠᱚᱜᱮ ᱯᱤᱴᱷᱟᱹ ᱵᱟᱲᱟ ᱦᱩᱭᱩᱜᱼᱟ ᱚᱱᱟ ᱠᱚᱜᱮ ᱡᱟ
ᱚᱸᱻ
ᱟᱯᱮ ᱥᱮᱱ ᱫᱚᱠᱚ ᱜᱚᱡ ᱠᱚᱜᱮᱭᱟ?
ᱪᱮᱫ ᱵᱤᱱ ᱞᱟᱹᱭ ᱮᱫᱼᱟ?
ᱟᱵᱮᱱ ᱥᱮᱫ ᱫᱚ ᱠᱚ ᱜᱚᱡ ᱵᱟᱲᱟ ᱠᱚᱣᱟ ᱥᱮ ᱵᱟᱝ?
ᱦᱟ ᱟᱞᱮ ᱥᱮᱱ ᱫᱚ ᱯᱨᱚᱛᱤᱠ ᱨᱚᱵᱤᱵᱟᱨ ᱾ ᱟᱹᱵᱤᱱ ᱩᱛᱩ ᱠᱟᱛᱮ ᱵᱤᱱ ᱟᱜᱩ ᱟᱹᱩᱭᱮᱱ ᱪᱟᱠᱷᱱᱟ ᱠᱚᱵᱤᱱ ᱡᱷᱚᱛᱚ ᱨᱚᱠᱚᱢ ᱜᱮ ᱧᱟᱢᱚᱜᱼᱟ ᱟᱞᱮ ᱥᱮᱱ ᱫᱚ ᱾
ᱟᱞᱮ ᱥᱮᱱ ᱦᱚᱸ ᱧᱟᱢᱚᱜᱼᱟ ᱚᱱᱠᱟ ᱛᱟ ᱨᱮᱦᱚᱸ ᱵᱟᱝ ᱪᱟᱞᱟᱣ ᱵᱟᱲᱟ ᱦᱩᱭ ᱟᱠᱟᱱᱟ ᱚᱱᱠᱟ ᱫᱚ ᱾ ᱱᱚᱸᱰᱮ ᱠᱷᱚᱡ ᱪᱟᱠᱷᱱᱟ ᱠᱚᱠᱚ ᱵᱷᱟᱹᱡᱤ ᱵᱟᱲᱟᱭ ᱜᱮᱭᱟ ᱟᱹᱜᱩ ᱵᱟᱲᱟᱭ ᱜᱮᱭᱟ ᱠᱚ ᱾
ᱟᱪᱪᱷᱟᱻ ᱢᱟᱱᱮ ᱥᱮᱛᱟᱜ ᱟ ᱥᱮᱛᱟᱜ ᱫᱚ ᱪᱮᱫ ᱯᱮ ᱡᱚᱢ ᱜᱮᱭᱟ ᱚᱸᱰᱮ ᱫᱚ? ᱪᱮᱢ ᱫᱟᱠᱟ ᱫᱟᱜ ᱢᱟᱹᱰᱤ ᱜᱮᱯᱮ ᱡᱚᱢ ᱜᱮᱭᱟ ᱥᱮ ᱠᱷᱟᱹᱡᱟᱹᱲᱤ ᱡᱚᱢ ᱯᱮ ᱡᱚᱢ ᱵᱟᱲᱟᱭ ᱜᱮᱭᱟ?
ᱦᱮᱸ ᱡᱮ ᱡᱟᱦᱟᱨ ᱡᱚᱢ ᱫᱚ ᱾ ᱢᱟᱱᱮ ᱳᱭ ᱟᱨᱠᱤ ᱚᱠᱚᱭ ᱠᱚᱫᱚ ᱠᱷᱟᱹᱡᱟᱹᱲᱤ ᱠᱚᱛᱮ ᱠᱚ ᱱᱟᱥᱛᱟ ᱵᱟᱲᱟᱜᱼᱟ ᱟᱨ ᱤᱧᱫᱚ ᱢᱟᱱᱮ ᱥᱮᱛᱟᱜ ᱨᱮ ᱩᱱᱟᱹᱜ ᱫᱚ ᱵᱟᱹᱧ ᱡᱚᱢᱟ ᱾ ᱥᱮᱛᱟᱜ ᱨᱮ ᱡᱚᱢ ᱠᱷᱟᱱ ᱳᱭ ᱦᱟᱞᱠᱟ ᱠᱚᱨᱮ ᱪᱟ ᱵᱤᱥᱠᱩᱴ ᱡᱩᱫᱤ ᱦᱤᱡᱩᱜ ᱠᱷᱟᱱ ᱵᱷᱟᱜᱤ ᱠᱟᱛᱷᱟ ᱟᱨ ᱵᱟᱠᱷᱟᱱ ᱫᱟᱜ ᱢᱟᱹᱰᱤ ᱠᱚᱜᱮ ᱡᱚᱢ ᱵᱟᱲᱟ ᱦᱩᱭᱩᱜᱼᱟ ᱾
ᱟᱪᱪᱷᱟ ᱟᱯᱮ ᱡᱚᱢ ᱫᱚ ᱢᱟᱱᱮ ᱪᱮᱫ ᱪᱮᱫ ᱛᱤᱱ ᱫᱷᱟᱣ ᱯᱮ ᱡᱚᱢ ᱜᱮᱭᱟ ᱟᱯᱮ ᱚᱱᱛᱮ ᱫᱚ?
ᱩᱸᱻ ᱟᱞᱮ ᱱᱚᱛᱮ ᱵᱟᱨ ᱫᱷᱟᱣ ᱾
ᱚᱸᱻ ᱵᱟᱝᱟ ᱟᱞᱮ ᱥᱮᱱ ᱫᱚ ᱯᱮ ᱡᱮᱠᱷᱟ ᱯᱩᱱ ᱡᱮᱠᱷᱟ ᱞᱟᱡ ᱨᱮᱸᱜᱮᱡ ᱛᱟᱦᱮᱸ ᱞᱮᱠᱷᱟᱱ ᱜᱮ ᱡᱚᱢ ᱢᱮ ᱾
ᱦᱮᱸ ᱦᱮᱸ ᱵᱟ ᱮᱸ ᱡᱚᱛᱚ ᱦᱚᱲ ᱫᱚ ᱚᱠᱟ ᱞᱮᱠᱟ ᱪᱮᱫ ᱞᱮᱠᱟ ᱦᱚᱭᱛᱚ ᱚᱠᱚᱭ ᱠᱚᱫᱚ ᱧᱮᱞ ᱠᱚᱣᱟᱢ ᱢᱤᱫ ᱫᱷᱟᱣ ᱠᱷᱟᱹᱡᱟᱹᱲᱤ ᱠᱚ ᱡᱚᱢ ᱠᱮᱫ ᱜᱮ ᱟᱨ ᱥᱮᱭ ᱫᱩᱴᱟ ᱥᱮᱱ ᱠᱚ ᱡᱚᱢᱟ ᱢᱤᱫ ᱫᱷᱟᱣ ᱫᱟᱠᱟ ᱤᱱᱟᱹᱜᱮ ᱟᱨ ᱟᱹᱭᱩᱵ ᱾
ᱚᱸᱻ ᱟᱞᱮ ᱪᱮᱫᱠᱟᱞᱮ ᱟᱞᱮ ᱥᱮᱱ ᱫᱚ ᱪᱮᱫᱠᱟᱞᱮ ᱡᱚᱢᱟ ᱟᱞᱮ ᱫᱚ ᱥᱮᱛᱟᱜ ᱞᱮ ᱡᱚᱢ ᱠᱮᱫᱼᱟ ᱫᱟᱠᱟ ᱡᱩᱫᱤ ᱵᱟᱥᱠᱮ ᱫᱟᱠᱟ ᱢᱮᱱᱟᱜ ᱠᱷᱟᱱ ᱵᱷᱟᱹᱜᱤ ᱵᱟᱠᱷᱟᱱ ᱫᱚ ᱞᱚᱞᱚ ᱫᱟᱠᱟ ᱞᱮ ᱤᱥᱤᱱ ᱠᱮᱜᱼᱟ ᱛᱤᱠᱤᱱ ᱵᱮᱲᱟ ᱢᱤᱫ ᱫᱷᱟᱣ ᱫᱟᱠᱟ ᱡᱚᱢ ᱜᱚᱫ ᱠᱮᱜᱼᱟ ᱛᱟᱨᱟᱥᱤᱧ ᱡᱩᱫᱤ ᱨᱮᱸᱜᱮᱡ ᱠᱮᱫ ᱠᱷᱟᱱ ᱚᱱᱟ ᱠᱷᱟᱹᱡᱟᱹᱲᱤ ᱠᱚᱞᱮ ᱡᱚᱢ ᱵᱟᱲᱟ ᱠᱮᱜᱼᱟ ᱟᱨᱦᱚ ᱟᱹᱭᱩᱵ ᱫᱟᱠᱟ ᱞᱮ ᱡᱚᱢᱟ ᱾
ᱚ ᱾
ᱟᱨ ᱡᱳᱢ ᱫᱚ ᱡᱚᱢ ᱟᱫᱚ ᱛᱮᱜᱮ ᱟᱫᱚ ᱡᱟᱦᱟᱸ ᱠᱚ ᱟᱞᱮ ᱪᱟᱞᱟᱜ ᱜᱮᱭᱟᱞᱮ ᱯᱮᱲᱟ ᱦᱤᱨᱤ ᱠᱚ ᱟᱫᱚ ᱟᱞᱮ ᱢᱟ ᱡᱮ ᱚᱱᱠᱟ ᱡᱚᱢ ᱦᱚᱲ ᱠᱟᱱᱟ ᱞᱮ
ᱟᱫᱚ ᱦᱟᱱᱛᱮ ᱪᱟᱞᱟᱣ ᱵᱟᱞᱟ ᱞᱮᱠᱷᱟᱱ ᱠᱟᱹᱡ ᱡᱚᱢᱟᱜ ᱠᱟᱹᱡ ᱚᱥᱩᱵᱤᱫᱟ ᱜᱮ ᱛᱟᱞᱮᱭᱟ ᱟᱡᱟᱜ ᱾ ᱟᱨ ᱦᱟᱱᱛᱮ ᱢᱟ ᱵᱟᱨ ᱵᱮᱲᱟ ᱠᱚ ᱡᱚᱢ ᱜᱮᱭᱟ ᱢᱟᱱᱮ ᱪᱮᱫ ᱟ ᱥᱮᱛᱟᱜ ᱫᱚ ᱵᱟᱠᱚ ᱡᱚᱢᱟ ᱥᱮᱭ ᱛᱤᱠᱤᱱ ᱠᱚ ᱡᱚᱢᱟ᱾ ᱛᱤᱠᱤᱱ ᱡᱚᱢ ᱯᱚᱨᱮᱛᱮ ᱛᱟᱨᱯᱚᱨᱮ ᱥᱮᱭ ᱟᱭᱭᱩᱵ ᱠᱚ ᱡᱚᱢᱟ ᱵᱟᱨ ᱡᱟᱠᱷᱟ ᱠᱚ ᱡᱚᱢᱟ᱾ ᱦᱮᱸᱥᱮ᱾
ᱦᱮᱸ ᱦᱮᱸ᱾
ᱟᱫᱚ ᱱᱮᱛᱟᱨ ᱫᱚᱠᱚ ᱪᱮᱫ ᱠᱮᱜᱼᱟ ᱡᱮ ᱚᱱᱛᱮ ᱨᱮᱱ ᱦᱚᱲ ᱠᱚ ᱦᱮᱡ ᱞᱮᱠᱷᱟᱱ ᱟᱫᱚ ᱢᱚᱴᱟᱢᱩᱴᱤ ᱩᱱᱠᱩ ᱢᱟ ᱡᱚᱢ ᱥᱮᱛᱟᱜ ᱦᱚᱸᱠᱚ ᱡᱚᱢᱟ ᱛᱤ ᱠᱤᱱ ᱦᱚᱸᱠᱚ ᱡᱚᱢᱟ ᱟᱹᱭᱩᱵ ᱦᱚᱸᱠᱚ ᱡᱚᱢᱟ, ᱟᱫᱚ ᱱᱮᱛᱟᱨ ᱫᱚᱠᱚ ᱪᱮᱫ ᱠᱮᱜᱼᱟ ᱦᱮᱸᱥᱮ᱾ ᱟᱫᱚ ᱪᱮᱫ ᱞᱮᱠᱷᱟᱱ ᱜᱮ ᱟᱫᱚ ᱚᱠᱟᱭᱱᱟ ᱟᱫᱚ ᱪᱟᱞᱟᱣ ᱞᱮᱠᱷᱟᱱ ᱜᱮ ᱮᱢᱟ ᱞᱮᱭᱟᱠᱚ ᱢᱚᱴᱟᱢᱩᱴᱤ
ᱚ᱾
ᱟᱫᱚ ᱚᱱᱛᱮ ᱟᱯᱮᱥᱱ ᱠᱟᱱᱴᱷᱟᱲ ᱠᱚ ᱡᱚᱢᱟᱜ ᱠᱚ ᱦᱩᱭᱩᱜ ᱜᱮᱭᱟ ᱥᱮ ᱵᱟᱝ?
ᱦᱮᱸ ᱦᱩᱭ ᱫᱚ ᱦᱩᱭᱩᱜᱼᱟ ᱟᱫᱚ ᱚᱝᱠᱟ ᱢᱟᱱᱮ ᱟᱞᱮ ᱥᱮᱱ ᱫᱚ ᱯᱮᱨᱟᱭ ᱢᱟᱱᱮ ᱪᱮᱫ ᱤᱧ ᱧᱟᱹᱭᱟᱢᱟ ᱠᱷᱤᱡᱩᱨ ᱵᱮᱥᱤ ᱢᱮᱱᱟᱜᱼᱟ ᱠᱷᱤᱡᱩᱨ ᱟᱨᱠᱤ ᱫᱟᱨᱮ
ᱟᱪᱪᱷᱟ ᱪᱷᱟ ᱪᱷᱟ᱾
ᱮᱸ ᱠᱟᱱᱴᱷᱟᱲ ᱫᱟᱨᱮ ᱠᱚ ᱛᱮᱢᱚᱱ ᱵᱟᱹᱱᱩᱜᱼᱟ, ᱠᱷᱤᱡᱩᱨ ᱫᱟᱨᱮ ᱜᱤ ᱱᱤᱛᱚᱜ ᱵᱮᱥᱤ ᱢᱮᱱᱟᱜᱼᱟ, ᱱᱤᱛᱚᱜ ᱫᱚ ᱚᱢᱚᱱ ᱵᱟᱲᱟᱣ ᱠᱟᱱ ᱜᱮᱭᱟ ᱟᱫᱚ ᱟᱹᱰᱤ ᱫᱤᱱ ᱚᱱᱠᱟ ᱫᱚ ᱱᱮᱛᱟᱨ ᱵᱟᱝᱠᱚ ᱪᱟᱞᱟᱣ ᱵᱟᱲᱟᱜ ᱜᱮᱭᱟ ᱡᱚᱢ ᱠᱚ ᱱᱮᱛᱟᱨ ᱫᱚᱢ ᱵᱟᱲᱟᱭ ᱜᱮᱭᱟ ᱛᱚ ᱢᱟᱱᱮ ᱱᱚᱜᱼᱚᱭ ᱢᱤᱫ ᱫᱷᱟᱣ ᱚᱲᱟᱜ ᱨᱮ ᱠᱚᱨᱮᱜᱮ ᱫᱟᱹᱛᱟᱹᱱᱤ ᱵᱟᱲᱟᱭᱮᱱ ᱜᱮ ᱡᱟᱦᱟᱸᱭ ᱜᱮ ᱵᱟᱥ ᱟᱨ ᱠᱟᱹᱢᱤ ᱠᱚᱭ ᱪᱟᱞᱟᱣᱱᱟ ᱢᱟᱱᱮ ᱟᱹᱰᱤᱫᱤᱱ ᱞᱮᱠᱟ ᱡᱮᱢᱚᱱ ᱚᱠᱚᱭ ᱠᱚᱫᱚ ᱠᱷᱤᱡᱩᱨ ᱡᱚᱭᱮᱱᱟ ᱪᱚᱞᱚ ᱪᱚᱞᱚ ᱪᱚᱞᱚ ᱵᱚᱱ ᱪᱟᱞᱟᱜᱼᱟ᱾ ᱜᱟᱛᱮ ᱜᱟᱛᱮ ᱡᱟᱦᱟᱸᱭ ᱜᱮ,
ᱚᱸ᱾
ᱟᱯᱮ ᱥᱮᱫ ᱫᱚ ᱠᱷᱟᱹᱡᱩᱨ ᱵᱤᱞᱤ ᱫᱚ ᱦᱩᱭᱩᱜ ᱟᱥᱮ ᱵᱟᱝ?
ᱥᱮᱱ ᱫᱚ ᱠᱷᱤᱡᱩᱨ ᱫᱚ ᱵᱤᱞᱤ ᱱᱤᱛᱚᱜ ᱫᱚ ᱧᱩᱨ ᱪᱟᱵᱟ ᱠᱟᱱᱟ ᱡᱷᱚᱛᱚ᱾ ᱱᱤᱛᱳ ᱫᱚ ᱵᱟᱹᱪᱩᱜᱼᱟ ᱴᱷᱤᱠ᱾ ᱱᱤᱛᱚᱜ ᱫᱚ ᱢᱤᱫᱴᱮᱱ ᱦᱚᱸ ᱵᱟᱪᱩᱜᱼᱟ ᱢᱚᱴᱟ ᱢᱩᱩᱴᱤ ᱡᱷᱚᱛᱚ ᱧᱩᱨᱛ ᱪᱟᱵᱟ ᱠᱟᱱᱟ᱾ ᱛᱟᱞᱮ ᱠᱚᱫᱚ ᱚᱢᱚᱱ ᱠᱟᱱᱟ ᱚᱱᱟ ᱦᱚᱸ ᱛᱟᱞᱮ ᱦᱚᱸ᱾ ᱟᱻ ᱟᱡᱚ ᱟᱯᱮ ᱫᱚ ᱛᱮ ᱫᱚ ᱠᱷᱤᱡᱩᱨ ᱨᱚᱥ ᱠᱚᱯᱮ ᱩᱰᱩᱸᱠ ᱜᱮᱭᱟ ᱥᱮ ᱵᱟᱝ?
ᱦᱮᱸ ᱟᱞᱮᱫ ᱫᱚ ᱵᱟ ᱢᱟᱱᱮ ᱚᱝᱠᱟ ᱦᱤᱡᱩᱜ ᱟᱠᱚ ᱚᱠᱟᱨᱮᱱ ᱠᱟᱱ ᱪᱚᱠᱚ ᱩᱱᱠᱩ ᱫᱚ ᱚᱠᱟ ᱡᱮ ᱵᱚ ᱚᱠᱟ ᱦᱟᱸᱱᱮ ᱡᱷᱟᱹᱞ ᱨᱮᱱ ᱜᱮ ᱦᱚᱲ ᱠᱟᱱᱟ ᱠᱚ ᱩᱱᱠᱩ ᱫᱤᱠᱩ ᱦᱚᱲ ᱟᱨ ᱠᱤ ᱦᱮᱡ ᱮᱱ ᱜᱮᱠᱚ ᱟᱨ ᱩᱝᱠᱩ ᱜᱮ ᱚᱱᱟᱠᱚ ᱯᱨᱚᱛᱤᱴᱤ ᱱᱤᱭᱟᱹ ᱠᱷᱤᱡᱩᱨ ᱫᱟᱨᱮ ᱠᱚᱨᱮ ᱠᱚ ᱟᱠᱟ ᱦᱚᱴᱚᱠᱟᱜᱼᱟ ᱤᱭᱟᱹ ᱠᱚ, ᱴᱩᱠᱩᱡ ᱚᱱᱟ ᱜᱚᱭᱨᱟ ᱠᱚ᱾
ᱦᱳᱭ ᱚᱱᱟ ᱠᱚ ᱟᱨ ᱪᱮᱫ ᱠᱷᱤᱡᱩᱨ ᱜᱩᱲ ᱠᱚ ᱛᱮᱭᱟᱨ ᱜᱮᱭᱟ ᱠᱚ ᱚᱱᱟ ᱠᱚ ᱤᱭᱟᱹᱛᱮᱜ᱾
ᱦᱮᱸ ᱦᱮᱸ ᱥᱩᱨ ᱨᱮ ᱢᱮᱱᱟᱜᱼᱟ ᱟᱫᱚ ᱫᱚᱢᱮ ᱦᱮᱸ ᱫᱚᱢᱮ ᱡᱟᱞᱟ ᱫᱚ ᱟᱞᱮ ᱦᱚᱸᱞᱮ ᱪᱟᱞᱟᱣ ᱵᱟᱲᱟᱜ ᱜᱮᱭᱟ ᱟᱫᱚ ᱩᱝᱠᱩ ᱞᱮ ᱠᱷᱚᱭ ᱵᱟᱲᱟ ᱠᱚᱣᱟ ᱢᱟᱡᱷᱮ ᱥᱟᱡᱷᱮ ᱠᱤᱱᱛᱩ ᱢᱟᱱᱮ ᱥᱤᱵᱤᱞ ᱫᱚ ᱠᱤᱱᱛᱩ ᱥᱮᱭ ᱵᱮᱱᱟᱣᱟ ᱡᱟᱦᱟᱸ ᱠᱚ ᱵᱮᱱᱟᱣᱟ
ᱦᱩᱸ᱾
ᱟᱠᱷᱨᱤᱧ ᱠᱚ ᱟᱹᱜᱩ ᱵᱟᱲᱟᱭ ᱜᱮᱭᱟ᱾
ᱚᱱᱟ ᱫᱚ ᱛᱮᱢᱚᱱ ᱫᱚ
ᱢᱟᱱᱮ ᱱᱚᱜ ᱮᱜ ᱦᱮᱸ ᱥᱤᱵᱤᱞ ᱫᱚ ᱛᱮᱢᱚᱱ ᱫᱚ ᱵᱟᱝ ᱢᱟᱱᱮ
ᱦᱮᱸ ᱞᱟᱹᱭ ᱢᱮ?
ᱵᱟᱝ ᱞᱟᱹᱭᱫᱤᱧ ᱥᱤᱵᱤᱞ ᱫᱚ ᱦᱟᱸ ᱚᱝᱠᱟ ᱫᱚ ᱛᱮᱢᱚᱱ ᱵᱟᱝ ᱥᱤᱵᱤᱞᱱᱟ ᱚᱱᱟ ᱫᱚ ᱫᱚᱢᱮ ᱵᱩᱞ ᱵᱩᱞ ᱴᱟᱭᱤᱯ ᱤᱭᱠᱟᱹᱜᱼᱟ ᱟᱨᱠᱤ ᱵᱤᱥᱤ
ᱚ᱾
ᱟᱯᱮ ᱥᱮᱫ ᱫᱚᱠᱚ ᱤᱭᱟᱹᱭᱟ ᱥᱮ ᱵᱟᱝ ᱠᱷᱤᱡᱩᱨ ᱨᱟᱥᱟ ᱫᱚ
ᱟᱞᱮ ᱥᱮᱱ ᱫᱚ ᱟᱨ ᱠᱷᱤᱡᱩᱨ ᱫᱟᱨᱮ ᱛᱮᱢᱚᱱ ᱫᱚ ᱵᱟᱹᱪᱩᱜ ᱜᱮᱭᱟ, ᱟᱞᱮ ᱥᱮᱱᱫᱚ ᱚᱱᱟ ᱛᱟᱹᱲᱤ ᱢᱟᱱᱮ ᱛᱟᱞᱮ ᱫᱟᱨᱮᱱᱟᱜ ᱨᱚᱥ ᱠᱚ ᱩᱰᱩᱠ ᱜᱮᱭᱟ ᱛᱟᱞᱮ ᱛᱟᱞᱮ ᱫᱟᱨᱮ ᱢᱮᱱᱟᱜ ᱜᱮᱭᱟ ᱥᱮ ᱟᱫᱚ ᱚᱸᱰᱮ ᱦᱤᱡᱩᱜ ᱜᱮᱭᱟ ᱩᱱᱤ ᱚᱱᱟ ᱨᱚᱥ ᱠᱚ ᱩᱰᱩᱠ ᱜᱮᱭᱟ ᱧᱩ ᱵᱟᱲᱟᱭ ᱜᱮᱭᱟ ᱠᱚ ᱵᱩᱞ ᱵᱟᱲᱟᱭ ᱜᱮᱭᱟ ᱠᱚ
ᱡᱚᱛᱚ ᱨᱚᱠᱚᱢ ᱜᱮ
ᱟᱨ ᱪᱮᱫ ᱞᱮᱠᱟ ᱥᱤᱵᱤᱞᱟ
ᱟᱫᱚ ᱵᱟᱨ ᱨᱚᱠᱚᱢ ᱢᱮᱱᱟᱜ ᱥᱮ ᱢᱤᱫᱴᱟᱝ ᱚᱠᱟ ᱛᱟᱲᱤ ᱡᱟᱦᱟᱸ ᱠᱚ ᱞᱟᱹᱭᱟ
ᱦᱮᱸ ᱦᱮᱸ
ᱢᱟᱨᱮ ᱠᱟᱛᱮ ᱫᱚᱦᱚ ᱠᱟᱜᱼᱟᱭ ᱡᱟᱦᱟᱸ ᱴᱷᱤᱠ ᱜᱮᱭᱟ ᱚᱱᱟᱴᱟᱜ ᱫᱚ ᱪᱮᱜ ᱯᱩᱨᱟᱹᱡᱚᱡᱚ ᱵᱩᱡᱷᱟᱹᱜᱼᱟ ᱴᱷᱤᱠ ᱜᱮᱭᱟ ᱟᱨ ᱚᱠᱟ ᱥᱚᱝᱜᱮ ᱥᱚᱝᱜᱮ ᱮᱢᱟᱢᱟᱭ ᱚᱱᱟ ᱫᱚ ᱥᱤᱵᱤᱞ ᱜᱮ ᱵᱩᱡᱟᱹᱜᱼᱟ ᱮᱵᱟᱨᱮ ᱩᱱᱤ ᱚᱸᱰᱮ ᱡᱚᱡᱚ ᱢᱮᱥᱟᱜ ᱠᱟᱱᱟᱭ ᱥᱮ ᱨᱟᱱᱩ ᱢᱮᱥᱟᱜ ᱠᱟᱱᱟᱭ ᱥᱮ ᱪᱤᱱᱤ ᱢᱮᱥᱟᱜ ᱠᱟᱱᱟ ᱚᱱᱟᱫᱚ ᱵᱟᱝ ᱞᱟᱹᱭ ᱜᱟᱱᱚᱜ ᱠᱟᱱᱟ ᱢᱟᱱᱮ ᱚᱝᱠᱟ ᱴᱟᱭᱤᱯ ᱧᱟᱢᱚᱜᱼᱟᱨᱴᱤ
ᱛᱚ ᱟᱨ ᱵᱟᱢ ᱵᱩᱡᱽ ᱫᱟᱲᱮᱭᱟᱜᱼᱟ ᱛᱚ
ᱦᱟ
ᱩᱝᱠᱩ ᱪᱮᱜᱠᱟ ᱠᱚ ᱵᱮᱱᱟᱣᱟ ᱚᱱᱟ ᱛᱚ ᱟᱵᱚ ᱦᱚᱸᱛᱚ ᱟᱨ ᱵᱟᱝ ᱵᱚᱱ ᱵᱟᱲᱟᱭᱟ ᱥᱮ
ᱦᱟᱸ ᱮᱵᱟᱨᱮ ᱯᱟᱲᱟᱭ ᱧᱚᱯᱚᱜᱼᱟ ᱡᱚᱠᱷᱚᱱ ᱚᱱᱮ ᱟᱸᱜᱟᱭ ᱥᱮ ᱥᱚᱸᱜᱮ ᱛᱟᱞᱮ ᱫᱟᱨᱮ ᱠᱷᱚᱱ ᱚᱱᱟ ᱠᱚ ᱦᱟᱛᱟᱣ ᱞᱮᱠᱷᱟᱱ ᱛᱚᱵᱮ ᱵᱟᱲᱟᱭ ᱧᱟᱢ ᱠᱚᱜᱼᱟ ᱡᱮ ᱚᱱᱟ ᱫᱚ ᱪᱮᱫ ᱪᱤᱠᱟᱹᱭᱮᱜᱼᱟ ᱦᱮᱸᱥᱮ ᱫᱚᱦᱚ ᱠᱟᱛᱮ ᱯᱚᱨᱤᱠᱠᱷᱟ ᱞᱮᱠᱷᱟᱱ ᱯᱚᱨᱡᱚᱵᱮᱠᱠᱷᱚᱱ ᱞᱮᱠᱷᱟᱱ ᱧᱟᱢ ᱠᱚᱜᱼᱟ
ᱦᱮᱸ
ᱟᱫᱚ ᱟᱵᱚ ᱟᱫᱚ ᱪᱮᱫ ᱞᱟᱹᱰᱩ ᱠᱚ ᱡᱚᱢ ᱠᱚᱢ ᱠᱩᱥᱤᱭᱟᱜ ᱜᱮᱭᱟ?
ᱞᱟᱹᱰᱩ ᱡᱚᱢ ᱠᱚᱫᱚ ᱤᱧᱫᱚ ᱛᱮᱢᱚᱱ ᱵᱟᱹᱧ ᱡᱚᱢ ᱜᱮᱭᱟ ᱡᱚᱢᱠᱷᱟᱱ ᱳᱭ ᱟᱨᱠᱤ ᱡᱚᱢᱠᱷᱟᱱ ᱱᱚᱝᱠᱟ ᱠᱟᱭᱨᱟ ᱠᱚ ᱟᱨᱠᱤ ᱱᱤᱭᱟᱹ ᱠᱚᱜᱮ ᱟᱯᱮᱞ ᱟᱯᱮᱞ ᱟᱜᱩᱨ ᱱᱤᱭᱟᱹ ᱵᱮᱫᱚᱱᱟ ᱠᱚ ᱱᱤᱭᱟᱹ ᱠᱚᱜᱮ
ᱪᱟᱭᱛᱮ ᱡᱚᱢᱟᱜ ᱡᱤᱱᱤᱥ ᱨᱮ ᱠᱟᱭᱨᱟ ᱥᱚᱵ ᱪᱟᱭᱛᱮ ᱵᱷᱟᱜᱮ ᱜᱮᱭᱟ ᱥᱚᱵ ᱪᱟᱭᱛᱮ ᱪᱮᱫᱟᱜ ᱚᱱᱟ ᱫᱚ
ᱤᱧ ᱫᱚ ᱢᱟᱱᱮ ᱤᱧ ᱫᱚ ᱫᱚᱠᱟᱱ ᱨᱤᱧ ᱪᱟᱞᱟᱜ ᱨᱮᱦᱚᱸ ᱢᱟᱱᱮ ᱥᱩᱱᱩᱢ ᱡᱤᱱᱤᱥ ᱫᱚ ᱯᱨᱟᱭ ᱵᱟᱹᱧ ᱡᱚᱢ ᱜᱮᱭᱟ ᱢᱟᱱᱮ ᱨᱮᱸᱜᱮᱡ ᱠᱤᱧ ᱨᱮᱦᱚᱸ ᱟᱞᱟ ᱟᱫᱟ ᱟᱫᱟᱨ ᱡᱤᱱᱤᱥᱤᱧ ᱡᱚᱢᱟ ᱦᱳᱭ ᱠᱤᱢᱵᱟ ᱫᱳᱭ ᱠᱚ ᱠᱤᱢᱵᱟ ᱚᱱᱟ ᱮᱥᱯᱨᱟᱭᱤᱴ ᱠᱚ ᱛᱟᱦᱮᱱ ᱜᱮᱭᱟ ᱚᱱᱟ ᱠᱚ ᱧᱩ ᱠᱟᱛᱮᱫ ᱜᱮ ᱡᱟᱦᱟᱸ ᱞᱮᱠᱟ ᱵᱟᱠᱷᱟᱱ ᱢᱟᱱᱮ ᱡᱟᱦᱟᱸ ᱥᱩᱱᱩᱢ ᱨᱮ ᱪᱷᱟᱠᱟᱣ ᱠᱟᱛᱮ ᱠᱚ ᱨᱟᱠᱟᱵᱟ ᱡᱷᱚᱞᱟᱯᱤ ᱜᱚᱡᱟ ᱚᱱᱟ ᱠᱚᱫᱚ ᱟᱫᱚ ᱚᱲᱟᱜ ᱨᱮ ᱡᱟᱦᱟᱸ ᱛᱤᱱᱟᱹᱜ ᱠᱚ ᱟᱹᱜᱩᱭ ᱢᱟ ᱡᱚᱢ ᱜᱤᱵᱟᱹᱧ ᱡᱚᱢᱟ
ᱚᱸ
ᱦᱳᱭ ᱚᱱᱟᱜᱮ ᱪᱮᱫ ᱠᱟᱭᱨᱟ ᱦᱚᱸ ᱵᱷᱟᱜᱮ ᱜᱤᱭᱟ ᱠᱮᱞᱥᱤᱭᱟᱢ ᱢᱮᱱᱟᱜᱼᱟ ᱠᱮᱞᱥᱤᱭᱟᱢ ᱵᱟᱨᱭᱟ ᱨᱮ ᱢᱮᱱᱟᱜᱼᱟ ᱴᱷᱤᱠ ᱜᱮᱭᱟ ᱢᱤᱫᱴᱮᱱ ᱪᱮ ᱟᱵᱚ ᱠᱚᱞ ᱠᱚᱞ ᱨᱮ ᱡᱟᱦᱟᱸ ᱡᱟᱦᱟᱸ ᱫᱟᱜ ᱩᱰᱩᱠᱚᱜ ᱠᱟᱱᱟ ᱥᱮ ᱦᱮᱸ ᱚᱱᱟᱨᱮ ᱢᱮᱱᱟᱜᱼᱟ ᱠᱟᱭᱨᱟ ᱨᱮ ᱢᱮᱱᱟᱜᱼᱟ ᱠᱟᱭᱨᱟ ᱫᱚ ᱥᱚᱵᱽ ᱪᱟᱭᱛᱮ ᱵᱷᱟᱹᱜᱮ ᱜᱮᱭᱟ ᱡᱷᱚᱛᱚ ᱠᱚᱜᱮ ᱡᱚᱢ ᱫᱚ ᱟᱠᱷᱟᱱ ᱢᱚᱴᱟᱢᱩᱴᱤ ᱟᱵᱚᱣᱟᱜ ᱥᱚᱨᱤᱨ ᱨᱮ ᱠᱮᱞᱥᱤᱭᱟᱢ ᱡᱟᱹᱥᱛᱤᱜ ᱛᱟᱵᱚᱱᱟ᱾ ᱫᱟᱲᱮ ᱦᱚᱸᱵᱚ ᱡᱟᱥᱛᱤᱜ ᱛᱚᱵᱚᱱᱟ᱾
ᱛᱟᱦᱚᱞᱮ ᱟᱵᱮᱱ ᱫᱚ ᱪᱮᱫ ᱵᱮᱱ ᱠᱩᱥᱤᱭᱟᱜ ᱛᱮ?
ᱟᱹᱞᱤᱧ ᱫᱚ ᱡᱷᱚᱛᱚ ᱡᱷᱚᱛᱚ ᱜᱮᱞᱤᱧ ᱠᱩᱥᱤᱭᱟᱜᱼᱟ᱾ ᱟᱹᱞᱤᱧᱟᱜ ᱞᱟᱡ ᱯᱮᱨᱮᱡ ᱞᱮᱠᱷᱟᱡ ᱠᱟᱛᱷᱟ ᱪᱟᱵᱟᱭᱮᱱᱟ᱾
ᱦᱮᱸ ᱦᱮᱸ ᱧᱟᱢ ᱢᱮ ᱟᱨ ᱡᱚᱢ ᱢᱮ᱾
ᱦᱮᱸ ᱞᱟᱡ ᱤᱧᱟᱜ ᱯᱮᱨᱮᱡ ᱛᱟᱦᱮ ᱞᱮᱱ ᱠᱷᱟᱱ ᱜᱮ ᱡᱟᱦᱟᱱᱟᱜ ᱮᱢ ᱤᱢᱟᱹᱧ, ᱚᱱᱟ ᱚᱱᱟᱫᱚ ᱤᱧ ᱫᱚ ᱵᱟᱹᱧ ᱧᱮᱞᱟ ᱠᱤᱪᱷᱩ ᱡᱤᱱᱤᱥ ᱫᱚ ᱵᱟᱹᱧ ᱡᱚᱢ ᱜᱮᱭᱟ ᱦᱮᱸᱥᱮ᱾ ᱚᱱᱟ ᱠᱚ ᱵᱟᱫ ᱠᱟᱛᱮᱫ ᱡᱟᱦᱟᱱᱟᱢ ᱤᱢᱟᱹᱧᱼᱟ ᱚᱱᱟ ᱜᱮ
ᱴᱷᱤᱠ ᱜᱮᱭᱟ᱾
ᱦᱩᱸ,
ᱴᱷᱳᱠᱟ ᱟᱵᱚᱣᱟᱜ ᱥᱚᱨᱤᱨ ᱨᱮ ᱡᱷᱚᱛᱚ ᱜᱮ ᱫᱚᱨᱠᱟᱨ ᱛᱟᱵᱚᱱᱟ ᱡᱚᱢ ᱵᱟᱲᱟ ᱞᱮᱠᱷᱟᱱ ᱜᱮᱛᱚ᱾ ᱦᱩᱭᱩᱜ ᱠᱟᱹᱢᱤ ᱦᱚᱸ ᱞᱟᱜᱟᱜ ᱛᱟᱵᱚᱱᱟ ᱦᱮᱸ ᱥᱮ᱾
ᱦᱮᱸ ᱦᱮᱸ, ᱛᱟᱦᱚᱞᱮ ᱴᱷᱤᱠᱟᱹᱱ ᱜᱮᱭᱟ᱾
ᱦᱮᱸ ᱦᱮᱸ᱾
ᱦᱮᱸ ᱛᱚ,
ᱴᱷᱤᱠ ᱜᱮᱭᱟ ᱛᱟᱦᱚᱞᱮ᱾
ᱦᱮᱸ᱾